ᱦᱮᱸ, ᱜᱚᱢᱠᱮ ᱟᱸᱡᱚᱢ ᱛᱤᱭᱳᱜ ᱫᱟᱵᱤᱱ?
ᱦᱮᱸ, ᱟᱸᱡᱚᱢ ᱛᱤᱭᱳᱜ ᱫᱟᱞᱤᱧ, ᱞᱟᱹᱭ ᱵᱮᱱ?
ᱟᱪᱪᱷᱟ, ᱜᱚᱢᱠᱮ ᱡᱚᱦᱟᱨ ᱜᱮ
ᱦᱮᱸ, ᱡᱚᱦᱟᱨ ᱜᱤ
ᱟᱪᱪᱷᱟ, ᱜᱚᱢᱠᱮ ᱪᱮᱫ ᱠᱩᱵᱤᱱ ᱪᱤᱠᱟᱹᱭᱮᱫ ᱛᱮ ᱱᱤᱭᱟᱹ ᱜᱷᱟᱹᱲᱤᱡ ᱫᱚ?
ᱱᱤᱭᱟᱹ ᱜᱷᱟᱹᱲᱤ ᱫᱚ ᱪᱮᱫ ᱜᱮ ᱵᱟᱝ ᱚᱝᱠᱟ ᱫᱚ ᱱᱚᱜ-ᱚᱭ ᱫᱩᱲᱩᱵ ᱵᱟᱲᱟ ᱦᱩᱭ ᱟᱠᱟᱱᱟ, ᱟᱫᱚ ᱟᱵᱮᱱ ᱜᱮ?
ᱟᱹᱞᱤᱧ ᱢᱟ ᱞᱤᱧ ᱫᱩᱲᱩᱵ ᱟᱠᱟᱱ ᱜᱮᱭᱟ ᱾
ᱟᱪᱪᱷᱟ ᱜᱚᱢᱠᱮ ᱛᱤᱱᱟᱹᱜ ᱪᱤᱞᱤ ᱠᱚ ᱵᱚᱱ ᱪᱟᱥ ᱵᱟᱲᱟ ᱟᱠᱟᱫ ᱠᱚᱣᱟ?? ᱢᱟᱱᱮ ᱡᱤᱭᱟᱹᱞᱤ ᱠᱚ,
ᱡᱤᱭᱟᱹᱞᱤ ᱠᱚ ᱫᱚ, ᱦᱟᱹ, ᱰᱟᱝᱨᱟ ᱠᱚ ᱢᱮᱱᱟᱜ ᱟᱠᱟᱫ ᱠᱚᱣᱟ ᱠᱟᱰᱟ ᱠᱚ ᱚᱱᱟ ᱥᱟᱶᱛᱮ ᱢᱮᱨᱚᱢ ᱾ ᱥᱤᱢ ᱥᱩᱠᱨᱤ ᱮᱢᱟᱱ ᱛᱮᱱ ᱠᱚ ᱟᱨᱠᱤ, ᱟᱫᱚ ᱟᱯᱮ ᱠᱚ ᱫᱚ?
ᱟᱞᱮ ᱠᱚ ᱢᱟ ᱢᱮᱱᱟᱜ ᱠᱚᱣᱟ ᱾ ᱡᱟᱹᱥᱛᱤ ᱢᱟ ᱵᱟᱝ ᱜᱮ ᱢᱮᱨᱚᱢ ᱠᱚ ᱢᱮᱱᱟᱜ ᱠᱚᱣᱟ, ᱵᱷᱮᱰᱟ ᱠᱚ ᱢᱮᱱᱟᱜ ᱠᱚᱣᱟ, ᱟᱨ ᱰᱟᱹᱝᱨᱤ ᱠᱚ ᱜᱮ ᱢᱮᱱᱟᱜ ᱠᱚᱣᱟ,
ᱟᱪᱪᱷᱟ ᱟᱪᱪᱷᱟ, ᱟᱫᱚ ᱠᱷᱮᱰᱟ ᱫᱚ ᱟᱨ ᱦᱚᱸ ᱪᱮᱞᱮ ᱠᱚ ᱢᱮᱛᱟ ᱠᱚᱣᱟ?
ᱵᱷᱮᱰᱟ ᱫᱚ ᱢᱟᱱᱮ ᱡᱟᱦᱟᱸᱭ ᱢᱮᱨᱚᱢ ᱨᱮᱱ ᱜᱮ ᱠᱤᱪᱷᱩᱴᱟ ᱟᱞᱟᱫᱟ ᱢᱟᱱᱮ ᱡᱟᱦᱟᱱᱟᱜ ᱠᱚ, ᱟᱫᱚ ᱪᱮᱫᱠᱟ ᱠᱟᱛᱮ ᱞᱤᱧ ᱵᱩᱡᱷᱟᱹᱣ ᱵᱤᱱᱟ? ᱢᱟᱱᱮ ᱢᱮᱨᱚᱢ ᱞᱮᱠᱟᱱ ᱡᱟᱹᱛ ᱜᱮ ᱢᱟᱱᱮ ᱵᱷᱮᱰᱟ ᱠᱚ ᱢᱮᱛᱟ ᱠᱚ ᱠᱟᱱᱟ᱾
ᱦᱮᱸ, ᱟᱨ ᱩᱱᱠᱩ ᱫᱚ ᱠᱚ ᱪᱤᱠᱟᱹ ᱵᱟᱲᱟᱭᱟ?
ᱳᱝᱠᱳ ᱢᱟ ᱢᱮᱨᱚᱢ ᱞᱮᱠᱷᱟᱱ ᱠᱚ ᱜᱮ ᱳᱝᱠᱳ ᱦᱚᱸ ᱥᱮᱢ ᱡᱤᱱᱤᱥ ᱜᱮ ᱢᱮᱨᱚᱢ ᱠᱷᱚᱱ ᱠᱟᱹᱴᱤᱡ ᱠᱚ ᱟᱞᱟᱫᱟ ᱧᱚᱜᱚᱜᱼᱟ ᱦᱚᱭ ᱛᱚ ᱾
ᱢᱟᱱᱮ ᱢᱮᱨᱚᱢ ᱞᱮᱠᱟ ᱜᱮ ᱜᱷᱟᱥ ᱠᱚ ᱠᱚ ᱡᱚᱢᱟ ᱥᱮ ᱜᱷᱟᱥ ᱫᱚ ᱵᱟᱠᱚ ᱡᱚᱢ ᱩᱝᱠᱩ ᱫᱚ?
ᱢᱮᱨᱚᱢ ᱞᱮᱠᱟ ᱜᱮ ᱜᱷᱟᱸᱥ ᱠᱚ ᱠᱚ ᱡᱚᱢ ᱵᱟᱲᱟᱭᱟ ᱾
ᱚᱻ ᱚ, ᱟᱪᱪᱷᱟ, ᱢᱟᱱᱮ ᱯᱷᱟᱨᱟᱠ ᱫᱚ ᱚᱠᱟ ᱨᱮ ᱩᱝᱠᱩᱣᱟᱜ ᱢᱮᱱᱟᱜᱼᱟ ᱢᱟᱱᱮ ᱢᱮᱨᱚᱢ ᱟᱨ ᱤᱭᱟᱹ ᱩᱝᱠᱩ ᱵᱷᱮᱰᱟ ᱢᱚᱫᱽᱫᱷᱮ ᱨᱮ‌?
ᱢᱟᱱᱮ ᱯᱷᱟᱨᱟᱠ ᱢᱟ ᱢᱮᱱᱟᱜᱼᱟ ᱩᱝᱠᱩᱣᱟᱜ ᱡᱟᱦᱟᱸ ᱢᱟᱱᱮ ᱦᱚᱲᱢᱚ ᱨᱮᱱᱟᱜ ᱡᱟᱦᱟᱸ ᱤᱭᱟᱹᱛᱮᱫ ᱟᱨᱠᱤ ᱢᱟᱱᱮ ᱡᱟ ᱠᱚ ᱢᱮᱛᱟᱜ ᱠᱟᱱᱟ ᱫᱤᱠᱩ ᱛᱮ ᱠᱚ ᱢᱮᱛᱟᱜ ᱠᱟᱱᱟ ᱞᱳᱢ ᱵᱟ ᱤᱭᱟᱹ ᱩᱵ ᱠᱚ᱾ ᱚᱱᱟ ᱨᱮᱜᱮ ᱯᱷᱟᱨᱟᱠ᱾
ᱚ ᱢᱟᱱᱮ ᱢᱮᱨᱚᱢᱟᱜ ᱢᱟ ᱦᱚᱲ ᱞᱮᱠᱟᱜᱮ ᱩᱵ ᱢᱮᱱᱟᱜ ᱠᱟᱫᱟ, ᱟᱫᱚ ᱵᱷᱮᱰᱟᱣᱜ ᱫᱚ ᱚᱠᱟᱞᱮᱠᱟ ᱩᱵ ᱢᱮᱱᱟᱜᱼᱟ?
ᱵᱷᱮᱰᱟᱣᱟᱜ ᱢᱟ ᱢᱮᱱᱟᱜ ᱩᱱᱠᱩᱣᱟᱜ ᱤᱭᱟᱹ ᱛᱮᱢᱟ ᱯᱷᱮᱰᱟᱣᱟᱜ ᱫᱚ ᱠᱟᱹᱴᱤᱡ ᱢᱟᱱᱮ ᱢᱚᱴᱟ ᱧᱚᱜ ᱟᱨᱠᱤ ᱳᱝᱠᱳ ᱫᱚ᱾ ᱢᱚᱴᱟ ᱧᱚᱜ ᱡᱟᱦᱟᱸ ᱤᱭᱟᱹ ᱩᱵ ᱠᱚ᱾
ᱟᱪᱪᱷᱟ ᱜᱚᱝᱠᱮ ᱩᱝᱠᱩ ᱥᱩᱠᱨᱤ ᱞᱮᱠᱟ ᱠᱤ?
ᱵᱟᱝ ᱜᱚᱝᱠᱮ ᱥᱩᱠᱨᱤ ᱞᱮᱠᱟ ᱫᱚ ᱵᱟᱝᱜᱮ᱾
ᱟᱯᱮ ᱪᱮᱫ ᱞᱮᱠᱟ ᱢᱟᱱᱮ ᱢᱚᱴᱟ ᱜᱮᱛᱟ ᱠᱚᱣᱟ?
ᱢᱚᱴᱟ ᱜᱮᱛᱟ ᱠᱚᱣᱟ ᱠᱟᱹᱴᱤᱡ ᱞᱳᱢ ᱫᱚ ᱠᱟᱹᱴᱤᱡ ᱢᱟᱱᱮ ᱩᱝᱠᱩᱣᱟᱜ ᱡᱟᱦᱟᱸ ᱤᱭᱟᱹ ᱛᱮᱫ ᱩᱵ ᱛᱮᱫ᱾ ᱳᱝᱠᱳᱣᱟᱜ ᱤᱭᱟᱹ ᱩᱵ ᱛᱮᱫᱚ ᱟᱨᱠᱤ ᱡᱟᱸᱦᱟᱱᱟᱜ ᱠᱚᱢᱵᱚᱞ-ᱢᱚᱢᱵᱚᱞ ᱵᱮᱱᱟᱣ ᱜᱟᱱᱚᱜᱼᱟ᱾
ᱚ ᱦᱚ ᱛᱟᱦᱚᱞᱮ ᱜᱚᱝᱠᱮ ᱚᱱᱟ ᱛᱮᱯᱮ ᱛᱮᱭᱟᱨ ᱜᱮᱭᱟ ᱟᱯᱮ?
ᱵᱟᱝ ᱜᱚᱝᱠᱮ ᱚᱱᱟᱢᱟ ᱛᱮᱭᱟᱨ ᱵᱟᱝ ᱦᱩᱭᱩᱜ ᱜᱮᱭᱟ, ᱟᱞᱮ ᱫᱚ ᱥᱩᱫᱷᱩ ᱪᱟᱥ ᱥᱩᱢᱩᱝ ᱜᱮ ᱩᱝᱠᱩ ᱟᱹᱥᱩᱞ ᱜᱮ᱾
ᱚ ᱟᱨ ᱜᱚᱝᱠᱮ ᱛᱟᱦᱚᱞᱮ ᱛᱤᱱᱟᱹᱜ ᱫᱟᱢ ᱩᱝᱠᱩ ᱫᱚ ᱛᱟᱦᱚᱞᱮ ᱚᱱᱮ ᱡᱮ ᱮ ᱢᱟᱱᱮ ᱮᱠᱷᱨᱤᱧ ᱠᱚᱣᱟᱯᱮ ᱡᱮᱢᱚᱱ ᱢᱮᱨᱚᱢ ᱫᱚ ᱥᱩᱫᱩ ᱮᱸ ᱡᱮᱞ ᱜᱮᱠᱚ ᱡᱚᱢᱟ ᱛᱚ ᱩᱱᱟᱹᱜ ᱢᱚᱱᱮ ᱦᱩᱭᱩᱜ ᱠᱟᱱᱟ ᱡᱟᱹᱱᱤᱡ ᱫᱚ ᱵᱟᱠᱚ ᱫᱟᱢᱚᱜᱼᱟ᱾ ᱛᱟᱦᱚᱞᱮ ᱵᱷᱮᱲᱟ ᱛᱚ ᱡᱟᱹᱥᱛᱤ ᱫᱟᱢᱚᱜᱼᱟᱠᱚ ᱛᱟᱦᱞᱮ ᱜᱚᱝᱠᱮ?
ᱵᱷᱮᱲᱟ ᱢᱟ ᱩᱱᱟᱹᱜ ᱢᱟ ᱵᱟᱝᱠᱚ ᱫᱟᱢᱟ᱾ ᱵᱷᱮᱲᱟ ᱫᱚ ᱟᱨᱠᱤ ᱢᱟᱱᱮ ᱡᱮᱦᱮᱭᱳᱠ ᱢᱟᱱᱮ ᱢᱮᱨᱚᱢ ᱞᱮᱠᱟ ᱜᱮ ᱳᱝᱠᱳ ᱦᱚᱸ, ᱢᱟᱱᱮ ᱡᱮᱞ ᱦᱚᱠᱚ ᱡᱚᱢ ᱛᱟᱠᱚᱣᱟ᱾ ᱟ ᱮᱢᱱᱤᱛᱮ ᱚᱱᱟ ᱡᱟᱦᱟᱸ ᱩᱵ ᱛᱮᱫ, ᱚᱱᱟ ᱦᱚᱸᱠᱚ ᱵᱮᱱᱟᱣ ᱛᱟᱠᱚ ᱜᱮᱭᱟ᱾ ᱢᱟᱱᱮ ᱩᱱᱟᱹᱜ ᱡᱟᱹᱥᱛᱤ ᱢᱟ ᱵᱟᱝ ᱦᱩᱭ ᱟᱠᱚᱣᱟ᱾
ᱚ ᱟᱪᱪᱷᱟ ᱟᱪᱪᱷᱟ᱾ ᱵᱟᱝ ᱟᱫᱚ ᱡᱟᱦᱟᱸ ᱞᱮᱠᱟ ᱢᱮᱨᱚᱢ ᱫᱚ ᱵᱮᱱ ᱞᱟᱹᱭ ᱠᱮᱜᱼᱟ ᱡᱮ ᱢᱮᱨᱚᱢ ᱫᱚ ᱟᱫᱚ ᱥᱩᱫᱩ ᱡᱚᱢ ᱠᱚᱣᱟ ᱠᱚ ᱢᱮᱱᱠᱷᱟᱱ ᱩᱝᱠᱩ ᱡᱟᱦᱟᱸ ᱟ ᱵᱷᱮᱰᱟ ᱵᱤᱱ ᱞᱟᱹᱭ ᱠᱮᱜ ᱠᱚᱣᱟ᱾ ᱵᱷᱮᱰᱟ ᱫᱚ ᱚᱱᱠᱟᱱᱟ ᱡᱟᱦᱟᱸ ᱩᱵ ᱠᱟᱱᱟ ᱩᱵ ᱛᱮ ᱡᱮᱛᱟ ᱟᱸ ᱠᱚᱢᱵᱚᱞ ᱠᱚ ᱠᱚ ᱛᱮᱭᱟᱨᱟ ᱟᱨᱚ ᱚᱱᱛᱮᱱᱟᱜ ᱪᱮᱫ ᱠᱚ ᱪᱚᱵᱤᱱ ᱞᱟᱹᱭ ᱠᱮᱜᱼᱟ ᱡᱟᱸᱠᱽᱜᱮ᱾ ᱢᱮᱱᱠᱷᱟᱱ ᱛᱟᱦᱚᱞᱮ ᱛᱚ ᱟᱸ ᱳᱝᱠᱳ ᱵᱷᱮᱰᱟᱣᱟᱜ ᱫᱟᱢ ᱫᱚ ᱡᱟᱹᱥᱛᱤ ᱱᱟᱜ ᱦᱩᱭ ᱨᱮᱱᱟᱜ ᱠᱟᱛᱷᱟ ᱜᱚᱝᱠᱮ ᱛᱟᱦᱚᱞᱮ ᱚᱱᱛᱮ ᱫᱟᱢ ᱫᱚ ᱛᱟᱦᱚᱞᱮ ᱵᱷᱮᱰᱟᱣᱟᱜ ᱦᱟᱸᱜ ᱢᱮᱨᱚᱢᱟᱜ ᱜᱮ ᱡᱟᱹᱥᱛᱤ ᱜᱮᱭᱟ?
ᱦᱮᱸ ᱜᱚᱢᱠᱮ ᱢᱮᱨᱚᱢᱟᱜ ᱜᱮ ᱡᱟᱹᱥᱛᱤᱭᱟ, ᱟᱫᱚ ᱵᱷᱮᱰᱟ ᱫᱚ ᱩᱱᱟᱹᱜ ᱠᱟᱱ ᱟᱹᱨᱤ ᱡᱚᱢ ᱛᱟᱹᱨᱤᱠᱷᱟᱨ ᱛᱮᱫᱚ ᱟᱫᱚ ᱢᱟᱱᱮ ᱦᱚᱲᱟᱜ ᱦᱚᱲ ᱜᱮᱠᱚ ᱡᱚᱢ ᱠᱚᱣᱟ᱾ ᱟᱨ ᱮᱢᱚᱱ ᱠᱤ ᱟᱫᱚ ᱮᱴᱟᱜ ᱮᱴᱟᱜ ᱡᱟᱹᱛᱤ ᱦᱚᱠᱚ ᱡᱚᱢ ᱠᱚ ᱡᱚᱢ ᱠᱚᱣᱟ᱾ ᱩᱱᱟᱹᱜ ᱡᱟᱹᱥᱛᱤ ᱢᱟ ᱵᱟᱝ ᱢᱮᱨᱚᱢ ᱠᱷᱚᱱᱟᱜ ᱫᱚ᱾
ᱚ ᱟᱪᱪᱷᱟ ᱟᱪᱪᱷᱟ ᱟᱪᱪᱷᱟ᱾ ᱢᱟᱱᱮ ᱟᱵᱚ ᱥᱟᱱᱛᱟᱲ ᱜᱮᱵᱚᱱ ᱡᱚᱢ ᱠᱚᱣᱟ ᱩᱱᱠᱩ ᱫᱚ᱾ ᱢᱟᱱᱮ ᱟᱯᱮ ᱠᱚᱫᱚᱯᱮ ᱡᱚᱢ ᱠᱚᱜᱮᱭᱟ, ᱟᱞᱮ ᱱᱚᱱᱛᱮ ᱡᱮᱢᱚᱱ ᱵᱟᱹᱱᱩᱜ ᱠᱚᱣᱟ ᱛᱟᱦᱚᱞᱮ ᱜᱚᱝᱠᱮ ᱟᱨ ᱪᱤᱠᱟᱹᱛᱮᱞᱮ ᱧᱟᱢ ᱠᱚᱣᱟ ᱩᱱᱠᱩ?
ᱜᱚᱢᱠᱮ ᱟᱯᱮ ᱧᱟᱢ ᱠᱷᱟᱹᱛᱤᱨ ᱛᱮ ᱟᱯᱮ ᱢᱟᱨᱠᱮᱴ ᱴᱷᱮᱡ ᱦᱩᱭᱩᱜ ᱛᱟᱯᱮᱭᱟ᱾ ᱢᱟᱨᱠᱹᱮᱴ ᱨᱮ ᱡᱮᱢᱚᱱ ᱡᱟᱦᱟᱸᱨᱮ ᱢᱟᱱᱮ ᱟᱹᱠᱷᱨᱤᱧ ᱠᱚ ᱞᱮᱠᱟᱭ ᱡᱤᱱᱤᱥ ᱡᱟᱦᱟᱸᱨᱮ ᱡᱟᱹᱥᱛᱤ ᱠᱚ ᱧᱟᱢᱚᱜᱼᱟ ᱟᱨᱠᱤ᱾ ᱚᱱᱠᱟᱱ ᱡᱟᱭᱜᱟ ᱠᱚᱨᱮᱫ ᱟᱯᱮᱯᱮ ᱧᱟᱢ ᱫᱟᱲᱮᱣᱟ ᱠᱚᱣᱟ᱾ ᱢᱟᱱᱮ ᱩᱱᱠᱩ ᱡᱤᱭᱟᱹᱞᱤ ᱫᱤᱭᱮ ᱡᱚᱛᱚ ᱡᱟᱹᱥᱛᱤ ᱡᱟᱦᱟᱸ ᱴᱷᱮᱡ ᱵᱟᱠᱚ ᱞᱮᱱᱫᱮᱱᱚᱜᱼᱟ ᱚᱱᱟ ᱡᱟᱭᱜᱟ ᱨᱮᱯᱮ ᱧᱟᱢ ᱫᱟᱲᱮᱭᱟᱠᱚᱣᱟ ᱯᱮ᱾
ᱚ ᱢᱟᱱᱮ ᱯᱟᱹᱭᱠᱟᱹᱨᱤ ᱥᱮ ᱪᱮ ᱠᱚ ᱞᱟᱭᱟ ᱵᱟᱝ ᱯᱟᱹᱭᱠᱟᱹᱨᱤ᱾
ᱦᱳᱭ ᱦᱳᱭ᱾
ᱟᱪᱪᱷᱟ ᱟᱪᱪᱷᱟ᱾ ᱯᱟ ᱟᱞᱮ ᱱᱚᱱᱛᱮ ᱮ ᱟᱛᱩ ᱫᱤᱥᱚᱢ ᱠᱚᱨᱮ ᱠᱚ ᱦᱤᱡᱩᱜ ᱜᱮᱭᱟ ᱯᱟᱹᱠᱟᱹᱨ ᱟᱫᱚ ᱩᱱᱠᱩ ᱰᱟᱝᱨᱤ, ᱢᱮᱨᱚᱢ ᱦᱮᱥᱮ ᱥᱩ ᱠᱨᱤ ᱛᱟᱯᱚᱨᱮ ᱢᱮᱤᱭᱟᱹ ᱟ ᱥᱤᱢ ᱮᱢᱟᱱ ᱥᱚᱝᱜᱮ ᱠᱚ ᱦᱟᱛᱟᱣ ᱠᱚᱣᱟ ᱟᱫᱚ ᱟᱞᱮ ᱱᱚᱛᱮ ᱫᱚ ᱩᱱᱠᱩ ᱵᱷᱮᱰᱟ ᱥᱮ ᱵᱷᱮᱲᱟ ᱡᱟᱝᱜ ᱜᱮ᱾ ᱟᱫᱚ ᱩᱱᱠᱩ ᱡᱤᱱᱤᱥ ᱠᱚ ᱵᱟᱝ ᱧᱮᱞ ᱦᱩᱭ ᱠᱟᱱᱟ ᱟᱞᱮ ᱱᱚᱱᱛᱮ ᱫᱚ ᱜᱚᱝᱠᱮ ᱦᱳᱭ᱾ ᱟᱫᱚ ᱤᱱᱟᱹ ᱤᱭᱟᱹ ᱛᱮᱜᱮ ᱦᱟᱸᱜ ᱢᱤᱫᱴᱮᱱ ᱟᱸᱡᱚᱢ ᱠᱟᱛᱮᱜ ᱟᱹᱰᱤ ᱦᱟᱦᱟᱲᱟᱜ ᱜᱮ ᱵᱩᱡᱷᱟᱹᱣᱱᱟ ᱡᱮ ᱵᱷᱮᱰᱟ ᱫᱚ ᱟᱨᱚ ᱪᱤᱞᱤ ᱠᱟᱱᱟ ᱠᱚ ᱢᱟᱱᱮ ᱪᱮᱫ ᱞᱮᱠᱟᱱ ᱜᱮ ᱠᱚ ᱟᱜ ᱠᱟᱹᱴᱤᱡ ᱢᱚᱱᱮᱨᱮ ᱪᱮᱫ ᱞᱮᱠᱟ ᱪᱚ ᱵᱩᱡᱷᱟᱹᱜ ᱠᱟᱱᱟ ᱟᱨᱠᱤ ᱟᱨ
ᱚᱱᱟ ᱢᱟᱞᱤᱧ ᱵᱩᱡᱷᱟᱹᱣ ᱫᱟᱲᱮᱭᱟᱵᱤᱱᱟ ᱟᱪᱪᱷᱟ ᱜᱚᱝᱠᱮ ᱟᱹᱛᱩ ᱫᱤᱥᱚᱢ ᱫᱚ ᱚᱠᱟ ᱥᱮᱫ ᱛᱤᱱᱟᱹᱝ ᱥᱮᱫ? ᱜᱤᱞ ᱛᱮ
ᱟᱹᱛᱳ ᱫᱤᱥᱚᱢ ᱫᱚ ᱜᱚᱝᱠᱮ ᱟᱞᱮ ᱱᱚᱱᱛᱮ ᱮ ᱵᱮᱝᱜᱚᱞ ᱫᱤᱥᱚᱢ ᱜᱮ ᱟᱫᱚ ᱮᱱᱛᱮᱻ ᱱᱚᱣᱟ ᱨᱮ ᱪᱮᱛᱟ ᱟᱹᱱ ᱟᱹᱨᱤ ᱡᱟᱦᱟ ᱞᱮᱠᱟ ᱢᱮᱱᱟᱜ ᱟᱠᱟᱫᱟ ᱱᱚᱣᱟ ᱫᱚ ᱩᱱᱟᱹᱜ ᱢᱟᱱᱮ ᱵᱩᱴᱟᱹ ᱥᱟᱹᱦᱤᱡ ᱪᱮᱛᱟ ᱵᱟᱝ᱾ ᱠᱚ ᱞᱟᱹᱭᱟ ᱟᱨ ᱟᱹᱰᱤ ᱠᱤᱪᱷᱩ ᱟ ᱟᱸ ᱱᱚᱣᱟ ᱨᱮ ᱟᱹᱱ ᱟᱹᱨᱤ ᱢᱮᱱᱟᱜᱼᱟ ᱡᱟᱦᱟᱸ ᱠᱚ ᱟᱫᱚ ᱚᱱᱟ ᱠᱚ ᱵᱟᱝᱠᱚ ᱨᱚᱲ ᱢᱟ ᱱᱚᱰᱮ ᱨᱚᱲ ᱞᱮᱠᱷᱟᱱ ᱪᱤᱠᱟᱹᱜᱼᱟ ᱱᱚᱼᱚᱭ ᱩᱱᱟᱹᱜ ᱟ ᱫᱟᱢᱟᱱ ᱚᱠᱛᱚ ᱮᱢ ᱠᱟᱛᱮᱜ ᱟᱞᱟᱝ ᱱᱚᱰᱮᱞᱟᱝ ᱨᱚᱲᱮᱼᱟ ᱥᱮ ᱛᱚ ᱚᱱᱟ ᱠᱚ ᱵᱟᱹᱲᱤᱡ ᱫᱟᱲᱮᱼᱟ ᱛᱚ ᱤᱱᱟᱹ ᱤᱭᱟᱹᱛᱮ ᱟᱸᱪ ᱠᱤᱪᱷᱩ ᱟᱹᱱ ᱟᱹᱨᱤ ᱢᱮᱱᱟᱜᱼᱟ ᱚᱱᱟ ᱠᱚ ᱟᱸ ᱢᱟᱱᱟᱣ ᱵᱟᱛᱟᱣ ᱠᱟ ᱛᱮᱜᱮ ᱨᱚᱲ ᱫᱚ ᱱᱟᱯᱟᱭᱟ᱾
ᱩᱸᱜ ᱚᱠᱤᱱ ᱴᱷᱤᱠ᱾
ᱪᱮᱜ ᱜᱚᱜ, ᱦᱳᱭ ᱦᱳᱭ᱾ ᱛᱟᱦᱞᱮ ᱜᱚᱝᱠᱮ ᱟᱻ ᱱᱤᱭᱟᱹ ᱜᱷᱟᱹᱲᱤ ᱫᱚ ᱵᱮᱥ ᱵᱟᱲᱟ ᱜᱮᱭᱟ?
ᱦᱮᱸ ᱱᱤᱭᱟᱹ ᱜᱟᱹᱲᱤᱡ ᱫᱚ ᱵᱮᱥ ᱵᱟᱲᱟ ᱜᱮ ᱦᱚᱸᱠ᱾
ᱚᱻ ᱮᱫ ᱛᱚ ᱟᱫᱚ ᱛᱟᱦᱚᱞᱮ ᱚᱱᱛᱮ ᱚᱠᱟᱞᱮᱠᱟ ᱪᱟᱥ ᱟᱵᱟᱥ ᱠᱚ ᱛᱤᱱᱟᱹᱜ ᱥᱟᱜᱤᱧ ᱢᱟᱲᱟᱝ ᱥᱮᱫ ᱞᱟᱦᱟᱭᱮᱱᱟ?
ᱟᱪᱪᱷᱟ ᱜᱚᱝᱠᱮ ᱱᱚᱛᱮ ᱫᱚ ᱪᱟᱥᱵᱟᱥ ᱠᱚᱫᱚ ᱠᱟᱹᱴᱤᱡ ᱵᱟᱝ ᱞᱟᱦᱟ ᱫᱟᱲᱮ ᱠᱷᱟᱣᱫᱟ ᱢᱟᱱᱮ ᱫᱟᱜ ᱠᱷᱟᱹᱛᱤᱨ ᱛᱮ᱾
ᱚ ᱜᱚᱝᱠᱮ ᱟᱞᱮ ᱢᱟᱞᱮ ᱨᱚᱦᱚᱭ ᱠᱮᱫ ᱫᱚ ᱫᱚᱥ ᱠᱩᱲᱤ ᱫᱤᱱ ᱜᱟᱱ ᱫᱚᱥ ᱟᱸᱻ ᱱᱚᱭ ᱫᱚᱥ ᱫᱤᱱ ᱜᱟᱱ ᱦᱩᱭ ᱜᱚᱱᱟ ᱨᱚᱦᱚᱭ ᱠᱟᱛᱮᱜ᱾
ᱟᱪᱪᱷᱟ ᱜᱚᱝᱠᱮ ᱟᱯᱮᱥᱮᱫ ᱢᱟ ᱫᱟᱜ ᱢᱮᱱᱟᱜ ᱜᱮᱭᱟ, ᱟᱞᱮᱥᱮᱫ ᱢᱟ ᱫᱟᱜ ᱜᱮ ᱵᱟᱹᱱᱩᱜ᱾ ᱮᱢᱚᱱᱠᱤ ᱢᱟᱱᱮ ᱡᱷᱚᱛᱚ ᱥᱮᱫ ᱛᱚ ᱟᱨ ᱥᱚᱢᱟᱱ ᱫᱚ ᱵᱟᱝ ᱦᱩᱭᱩᱜ ᱠᱟᱱᱟ ᱥᱮ᱾
ᱦᱮᱸ ᱦᱮᱸ᱾ ᱥᱟᱹᱨᱤ ᱠᱟᱛᱷᱟ ᱠᱟᱱᱟ ᱟᱫᱚ ᱮᱱᱛᱮᱫ ᱫᱟᱜ ᱡᱩᱫᱤ ᱵᱟᱭ ᱛᱟᱦᱮᱱᱟ ᱟᱫᱚ ᱪᱤᱠᱟᱛᱮᱵᱮᱱ ᱨᱚᱦᱚᱭᱟ ᱵᱟᱝ᱾ ᱦᱚᱜ ᱛᱟᱦᱚᱞᱮ ᱜᱚᱝᱠᱮ ᱟᱯᱮ ᱚᱱᱛᱮ ᱟᱸᱻ ᱦᱚᱸ ᱩᱱᱠᱩ ᱡᱟᱦᱟᱸ ᱠᱚ ᱵᱤᱱ ᱞᱟᱹᱭ ᱠᱮᱫ ᱠᱚᱣᱟ ᱩᱱᱠᱩ ᱯᱮ ᱪᱟᱥ ᱚ ᱟᱫᱚ ᱚᱱᱛᱮ ᱵᱤᱨ ᱫᱤᱥᱚᱢ ᱥᱮ ᱚᱠᱟ ᱞᱮᱠᱟ ᱚᱱᱛᱮ ᱴᱟᱺᱰᱤ ᱜᱮᱭᱟ?
ᱟᱪᱪᱷᱟ ᱜᱚᱝᱠᱮ ᱟᱞᱮ ᱢᱟ ᱵᱤᱨ ᱫᱤᱥᱚᱢ ᱠᱟᱱᱟᱞᱮ᱾
ᱚ ᱵᱤᱨ ᱫᱤᱥᱚᱢ ᱠᱟᱱᱟ ᱯᱮ ᱦᱮᱸ ᱚᱱᱠᱟ ᱟᱡᱚᱢ ᱵᱟᱲᱟ ᱦᱩᱭ ᱠᱟᱱᱟ ᱵᱤᱨ ᱟᱫᱚ ᱵᱤᱨ ᱨᱮᱢᱟ ᱦᱟᱹᱛᱤ, ᱛᱟᱹᱨᱩᱪ ᱟᱨ ᱟᱨᱚ ᱩᱱᱠᱩ ᱟᱨ ᱥᱮᱸ ᱥᱤᱝᱦᱚ ᱥᱮ ᱠᱩᱞ ᱠᱚ ᱡᱟᱦᱟᱸᱭ ᱠᱚ ᱢᱮᱛᱟ ᱠᱚ ᱠᱟᱱᱟ ᱩᱱᱠᱩ ᱠᱚᱼᱼ ᱛᱟᱦᱮᱱᱟ ᱛᱟᱦᱞᱮ ᱜᱚᱢᱠᱮ ᱟᱯᱮ ᱚᱱᱛᱮ ᱢᱮᱱᱟᱜ ᱠᱚᱣᱟ?
ᱵᱟᱝ ᱜᱚᱢᱠᱷᱮ ᱱᱤᱛᱳᱜ ᱩᱱᱠᱩ ᱫᱚ ᱵᱟᱹᱱᱩᱜ ᱠᱚᱣᱟ ᱢᱟᱱᱮ ᱦᱟᱹᱛᱤ ᱠᱚᱫᱚ ᱠᱚ ᱢᱮᱱᱟᱜ ᱠᱚᱜᱮᱭᱟ᱾ ᱩᱱᱟᱹᱜ ᱢᱟᱱᱮ ᱡᱟᱦᱟᱸᱭ ᱢᱟᱱᱮ ᱵᱚᱛᱚᱨᱟᱱ ᱡᱤᱱᱤᱥ ᱠᱚᱫᱚᱼᱼ ᱩᱱᱟᱹᱜ ᱠᱚᱫᱚ ᱵᱟᱹᱱᱩᱜ ᱠᱚᱣᱟ᱾
ᱛᱟᱦᱚᱞᱮ ᱜᱚᱝᱠᱮ ᱪᱤᱞᱤ ᱢᱮᱱᱟᱜ ᱠᱚᱣᱟ ᱮᱯᱮ ᱚᱱᱟ ᱤᱭᱟᱹ ᱵᱤᱨ ᱠᱚᱨᱮ ᱫᱚ?
ᱟᱫᱚ ᱵᱤᱨ ᱠᱚᱨᱮ ᱢᱟᱦᱟᱜ ᱮᱢᱼᱼ ᱡᱤᱭᱟᱹᱞᱤ ᱫᱚ ᱢᱮᱱᱟᱜ ᱠᱚᱜᱮᱭᱟ ᱡᱮᱢᱚᱱᱠᱤ ᱦᱟᱹᱛᱤ ᱛᱩᱭᱩ ᱦᱟᱰᱜᱟᱨ ᱮᱢᱱᱤ ᱩᱱᱠᱩ ᱫᱚᱠᱚ ᱛᱟᱦᱮᱱ ᱜᱮᱭᱟ᱾
ᱦᱟᱰᱜᱟᱨ?
ᱪᱮᱬᱮ ᱪᱩᱯᱲᱤ ᱦᱮᱸ ᱦᱳᱭᱼᱼ
ᱩᱱᱠᱩ ᱦᱟᱰᱜᱟᱨ ᱫᱚ ᱪᱮᱞᱮ ᱜᱚᱝᱠᱮ?
ᱜᱚᱢᱠᱮ ᱡᱟᱦᱟᱸᱭ ᱠᱚ ᱞᱟᱹᱭᱮᱫ ᱠᱚᱣᱟ ᱟᱨᱠᱤ ᱫᱤᱠᱩ ᱛᱮ ᱡᱟᱦᱟᱸᱭ ᱠᱚ ᱞᱟᱹᱭ ᱠᱚᱣᱟ ᱢᱟᱱᱮᱼᱼ ᱩᱝᱠᱩᱼᱼ
ᱜᱚᱢᱠᱮ ᱚᱱᱟ ᱥᱟᱱᱛᱟᱲ ᱛᱮᱜᱮ ᱵᱩᱡᱷᱟᱹᱣ ᱟᱞᱮᱢᱮ ᱥᱟᱱᱛᱟᱲ ᱛᱮᱜᱮ ᱟᱨᱠᱤ ᱪᱮᱫᱠᱟᱱ ᱜᱮᱭᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ? ᱟᱞᱮ ᱫᱚ ᱦᱟᱰᱜᱟᱨ ᱫᱚ ᱵᱟᱝᱞᱮ ᱟᱸᱡᱚᱢ ᱠᱟᱫᱟ ᱛᱚ, ᱛᱩᱭᱩ ᱜᱮᱞᱮ ᱵᱟᱲᱟᱭ ᱠᱚᱣᱟ ᱟᱫᱚ ᱚᱱᱠᱟ ᱦᱟᱰᱜᱟᱨ ᱡᱤᱱᱤᱥ ᱫᱚ ᱵᱟᱹᱱᱩᱜ ᱠᱚᱣᱟ ᱟᱫᱚᱼᱼ ᱚᱱᱟᱜᱮ ᱟᱫᱚ ᱦᱟᱦᱟᱲᱟᱜ ᱜᱮ ᱵᱩᱡᱷᱟᱹᱣ ᱱᱟ ᱱᱚᱣᱟ ᱧᱩᱛᱩᱢ ᱟᱸᱡᱚᱢ ᱠᱮᱫᱟ ᱦᱟᱰᱜᱟᱨ᱾ ᱛᱚ ᱟᱫᱚ ᱚᱱᱟ ᱜᱮ ᱪᱮᱫ ᱞᱮᱠᱟᱱᱼᱼ
ᱟᱨ ᱜᱚᱝᱠᱮ ᱦᱟᱰᱜᱟᱨ ᱢᱟ ᱡᱟᱦᱟᱸᱭ ᱠᱚ ᱢᱮᱛᱟ ᱠᱚ ᱠᱟᱱᱟ ᱩᱱᱠᱩ ᱛᱩᱭᱩ ᱠᱷᱚᱱᱟᱜ ᱢᱟᱨᱟᱝ ᱠᱚ ᱢᱟᱱᱮ ᱵᱤᱨ ᱥᱤᱛᱟ᱾
ᱵᱤᱨ ᱥᱤᱛᱟ? ᱢᱟᱱᱮ ᱩᱱᱠᱩ ᱪᱤᱠᱟᱹ ᱪᱤᱠᱟᱹᱭᱟᱠᱚ ᱩᱱᱠᱩ ᱫᱚ ᱵᱤᱨ ᱥᱮᱛᱟ ᱫᱚ ᱚᱱᱟ ᱵᱤᱨ ᱨᱮᱜᱮ ᱠᱚ ᱛᱟᱦᱮᱱᱟ?
ᱦᱮᱸ ᱵᱤᱨ ᱨᱮᱜᱮ ᱠᱚ ᱛᱟᱦᱮᱱᱟ ᱢᱟᱱᱮ ᱩᱱᱠᱩ ᱫᱚ ᱼᱼ ᱢᱟᱱᱮ ᱡᱮᱣᱮᱫ ᱡᱤᱱᱤᱥ ᱠᱚ ᱡᱚᱢ ᱠᱚᱣᱟ ᱟᱨᱠᱤ᱾ ᱥᱮᱸᱫᱽᱨᱟ ᱠᱟᱛᱮᱫ ᱡᱚᱢ ᱯᱟᱹᱨᱠᱟᱹᱣ ᱩᱱᱠᱩ ᱫᱚ᱾
ᱚ ᱢᱟᱱᱮ ᱩᱱᱠᱩ ᱦᱚ ᱡᱤᱞ ᱜᱮᱠᱚ ᱡᱚᱢᱟ? ᱢᱟᱱᱮ ᱛᱩᱭᱩ ᱞᱮᱠᱟ ᱱᱟᱠᱩ ᱥᱮ ᱪᱮᱫ ᱞᱮᱠᱟ?
ᱵᱟᱝ ᱛᱩᱭᱩ ᱠᱷᱚᱱ ᱫᱚᱠᱚ ᱢᱟᱨᱟᱜ ᱟᱹᱰᱤ ᱞᱟᱹᱴᱷᱩ ᱧᱚᱜ ᱜᱮᱭᱟ ᱠᱚ᱾
ᱦᱩᱸ᱾
ᱵᱚᱦᱩᱛ ᱢᱟᱱᱮ ᱟᱵᱚᱨᱮᱱ ᱟᱛᱩ ᱨᱮᱱ ᱥᱮᱛᱟ ᱾ ᱵᱟᱝ ᱜᱚᱝᱠᱮ ᱥᱮᱛᱟ ᱠᱷᱚᱱᱟᱜᱼᱼ ᱛᱷᱩᱲᱤ ᱠᱚ ᱢᱟᱨᱟᱝ ᱧᱚᱜ ᱜᱮᱭᱟ ᱠᱟᱹᱴᱤᱡ ᱡᱟᱹᱥᱛᱤ ᱧᱚᱜ ᱜᱮ᱾
ᱚ ᱟᱫᱚ ᱜᱚᱝᱠᱮ ᱟᱛᱳ ᱥᱮᱫ ᱠᱚ ᱦᱤᱡᱩᱜ ᱜᱮᱭᱟ ᱩᱱᱠᱩ?
ᱦᱮᱸ ᱜᱚᱝᱠᱮ ᱟᱛᱳ ᱥᱮᱫ ᱢᱟᱠᱚ ᱦᱤᱡᱩᱜ ᱜᱮᱭᱟ᱾
ᱛᱟᱦᱚᱞᱮ ᱜᱚᱝᱠᱮ ᱫᱚ ᱦᱚᱲ ᱦᱚᱠᱚ ᱜᱮᱨ ᱠᱚᱣᱟ ᱫᱚ ᱛᱟᱦᱚᱞᱮ ᱚᱱᱠᱟ ᱫᱚ?
ᱜᱚᱝᱠᱮ ᱦᱚᱲ ᱢᱟ ᱛᱚ ᱵᱟᱝᱠᱚ ᱜᱮᱨ ᱵᱟᱲᱟᱣ ᱠᱟᱫ ᱠᱚᱣᱟ ᱚᱝᱠᱟ ᱫᱚ᱾ ᱩᱱᱠᱩ ᱫᱚ ᱢᱟᱱᱮ ᱟᱠᱚᱣᱟᱜᱼᱼ ᱡᱟᱦᱟᱸ ᱡᱚᱢ ᱠᱟᱛᱮᱫ ᱡᱟᱦᱟᱱᱟᱜ ᱚᱱᱠᱟ
ᱟᱪᱪᱷᱟ ᱟᱪᱪᱷᱟ ᱟᱪᱪᱷᱟ ᱦᱮᱸ ᱦᱚᱭᱛᱚ ᱧᱮᱞ ᱵᱮᱱ ᱦᱚᱭᱛᱚ ᱟᱵᱮᱱᱼᱼ ᱦᱮᱸ ᱚᱲᱟᱜ ᱨᱮ ᱵᱟᱱᱩᱜ ᱵᱤᱱᱟ ᱟᱨ ᱦᱚᱭᱛᱚ ᱩᱱᱠᱩ ᱟᱹᱭᱩᱵ ᱵᱮᱲᱟ ᱠᱚ ᱦᱮᱡ ᱱᱟ ᱡᱟᱦᱟᱱ ᱠᱚᱼᱼ ᱰᱟᱝᱨᱤ ᱢᱟᱹᱜᱽᱨᱤ ᱵᱤᱱ ᱫᱚᱦᱚ ᱠᱚ ᱢᱟ ᱛᱟᱦᱚᱞᱮ ᱠᱚ ᱡᱚᱢ ᱠᱚᱣᱟ ᱛᱚ ᱩᱱᱠᱩ ᱫᱚ?
ᱵᱟᱝ ᱜᱚᱝᱠᱮ ᱟᱫᱚ ᱰᱟᱝᱨᱤ ᱥᱚᱢᱮᱱ ᱫᱚ ᱟᱫᱚ ᱢᱟᱱᱮ ᱪᱮᱫ ᱠᱟᱞᱤᱧ ᱵᱩᱡᱷᱟᱹᱣ ᱵᱤᱱᱟ᱾ ᱢᱟᱱᱮ ᱩᱱᱠᱩᱣᱟᱜ ᱥᱚᱢᱟᱱ ᱡᱟᱦᱟᱸᱭᱟᱜ ᱫᱟᱲᱮ ᱟᱭᱟᱜ ᱫᱟᱲᱮ ᱴᱟᱜᱼᱼ ᱩᱱᱤ ᱰᱟᱹᱝᱨᱤ ᱠᱷᱚᱱ ᱫᱚ ᱡᱟᱹᱥᱛᱤ ᱫᱚ ᱵᱟᱝ ᱛᱟᱭ ᱢᱟᱱᱮ ᱰᱟᱹᱝᱨᱤ ᱠᱷᱚᱱᱟᱜᱼᱼ ᱫᱚ ᱩᱱᱟᱹᱜ ᱡᱟᱹᱥᱛᱤ ᱫᱚ ᱵᱟᱝ ᱛᱟᱭ᱾
ᱚ ᱵᱟᱝ ᱟᱫᱚ ᱩᱱᱠᱩ ᱥᱮᱛᱟ ᱠᱷᱚᱱᱟᱜ ᱢᱟᱨᱟᱝ ᱵᱤᱱ ᱞᱟᱹᱭ ᱠᱮᱫ ᱠᱚᱣᱟ ᱛᱟᱞᱦᱮ ᱱᱮᱛᱟᱨ ᱫᱚ ᱩᱱᱠᱩ ᱥᱮᱛᱟ ᱦᱚᱸ ᱟᱞᱮ ᱱᱚᱱᱛᱮ ᱫᱚ ᱥᱮᱛᱟ ᱦᱚᱸ ᱩᱱᱠᱩ ᱮᱸ ᱪᱟᱹᱨᱤ ᱥᱮᱛᱟ ᱢᱮᱱᱟᱜ ᱠᱚᱣᱟ ᱟᱞᱮ ᱱᱚᱰᱮ ᱫᱚ᱾ ᱟᱫᱚ ᱩᱱᱠᱩ ᱠᱤᱱᱛᱩ ᱟ ᱢᱟᱱᱮ ᱩᱱᱠᱩ ᱢᱤᱫᱴᱟᱝ ᱰᱟᱹᱝᱨᱤ ᱦᱚᱸᱠᱚ ᱡᱚᱢ ᱜᱚᱜ ᱠᱟᱭᱟ ᱚᱝᱠᱟ ᱞᱮᱱᱚᱱᱛᱮ ᱫᱚ᱾ ᱦᱮᱸ ᱵᱚᱛᱚᱨ ᱜᱮᱵᱮᱱ ᱵᱩᱡᱷᱟᱹᱣᱟ᱾ ᱟᱫᱚ ᱥᱮᱛᱟ ᱠᱷᱚᱱᱟᱜ ᱢᱟᱨᱟᱝ ᱜᱮ ᱟᱠᱟ ᱫᱚ ᱢᱚᱱᱮ ᱦᱳᱭ ᱱᱟ ᱡᱟᱹᱱᱤᱡ ᱪᱚᱝ ᱟᱨᱚ ᱩᱱᱠᱩ ᱫᱚ ᱟᱨᱚ ᱵᱤᱨ ᱥᱮᱛᱟ ᱥᱮ ᱪᱮᱞᱤ ᱵᱤᱱ ᱞᱟᱹᱭᱟ ᱠᱚ ᱠᱟᱱᱟ᱾ ᱟᱫᱚ ᱵᱤᱨ ᱨᱮᱱ ᱡᱤᱱᱤᱥ ᱫᱚ ᱫᱚᱢᱮ ᱫᱟᱲᱮ ᱛᱟᱠᱚᱣᱟ ᱥᱮ ᱪᱮᱫ ᱚᱱᱠᱟ ᱠᱚ ᱞᱟᱹᱭᱟ᱾ ᱛᱷᱚ ᱵᱤᱨ ᱢᱟ ᱟᱞᱮ ᱱᱚᱛᱮ ᱫᱚ ᱵᱟᱹᱱᱩᱜᱼᱟ ᱟᱫᱚ ᱚᱱᱟᱜᱮ ᱢᱚᱱᱮ ᱦᱩᱭᱱᱟ ᱡᱮ ᱪᱮᱫ ᱞᱮᱠᱟ᱾
ᱜᱚᱝᱠᱮ ᱟᱫᱚ ᱰᱝᱨᱤ ᱢᱟ ᱩᱱ ᱢᱟᱨᱟᱝ ᱡᱤᱱᱤᱥ ᱟᱨ ᱩᱱᱠᱩ ᱫᱚ ᱛᱷᱚᱲᱟ ᱠᱚ ᱠᱟᱹᱴᱤᱡ ᱧᱚᱜ ᱜᱮᱭᱟᱢ᱾ ᱩᱱᱠᱩ ᱠᱷᱚᱱ ᱫᱟᱲᱮ ᱦᱟᱸ ᱥᱮᱛᱟ ᱠᱷᱚᱱ ᱫᱚᱠᱚ ᱢᱟᱨᱟᱝᱟ᱾
ᱦᱳᱭ ᱜᱚᱝᱠᱮ ᱚᱱᱟᱜᱮ ᱟᱞᱮ ᱱᱚᱱᱛᱮ ᱫᱚ ᱢᱟᱱᱮ ᱩᱱᱠᱩ ᱥᱮᱛᱟ ᱠᱚᱜᱮ ᱦᱮᱸᱥᱮ᱾ ᱢᱮᱫ ᱰᱟᱹᱝᱨᱤ ᱠᱚ ᱜᱮᱨ ᱩᱞᱴᱟᱹᱣᱚ ᱜᱚᱫ ᱠᱚᱣᱟ ᱟᱞᱮ ᱱᱚᱛᱮ ᱱᱚᱝᱠᱟ᱾
ᱟᱫᱚ
ᱦᱮᱸ ᱫᱚᱢᱮ ᱠᱚ ᱰᱟᱹᱝᱨᱤ ᱠᱚ ᱡᱚᱢᱮᱫ ᱠᱚᱣᱟ᱾
ᱟᱫᱚ ᱜᱚᱢᱠᱮ ᱩᱱᱠᱩ ᱢᱟ ᱢᱤᱫ ᱥᱟᱶᱛᱮᱠᱚ ᱛᱟᱦᱮᱱ ᱱᱩᱠᱩ ᱫᱚ ᱟᱫᱚ ᱟᱨᱠᱤ ᱡᱟᱦᱟᱸᱭ ᱵᱤᱨ ᱨᱮᱱᱤᱡ ᱡᱟᱦᱟᱸᱭ ᱦᱟᱰᱜᱟᱞ ᱞᱤᱧ ᱞᱟᱹᱭᱮ ᱠᱟᱱᱟ ᱩᱱᱠᱩ ᱫᱚ ᱮᱠᱞᱟ ᱮᱠᱞᱟ ᱫᱟᱬᱟ ᱯᱟᱹᱨᱠᱟᱹᱣ ᱛᱟᱠᱚ᱾
ᱚ ᱮᱠᱞᱟ ᱮᱠᱞᱟ ᱵᱟᱝ ᱟᱪᱪᱷᱟ ᱟᱪᱪᱷᱟ ᱟᱪᱪᱷᱟ᱾ ᱦᱮᱸ ᱦᱚᱲ ᱫᱚ ᱵᱟᱠᱚ ᱡᱚᱢ ᱠᱚᱣᱟ?
ᱵᱟᱝ ᱜᱚᱝᱠᱮ ᱢᱟᱱᱮ ᱮᱢᱱᱤ ᱡᱟᱦᱟᱸᱭ
ᱦᱮᱸ ᱩᱱᱠᱩ ᱜᱚᱝᱠᱮ ᱟᱨ ᱛᱩᱭᱩ ᱥᱮ ᱪᱮ ᱮᱸ ᱪᱤᱞᱤᱯᱮ ᱞᱟᱹᱭ ᱠᱚᱭᱟ ᱟᱯᱮ ᱫᱚ? ᱟᱞᱮ ᱱᱚᱛᱮ ᱛᱩᱭᱩ ᱞᱮ ᱞᱟᱹᱭ ᱠᱚᱣᱟ᱾ ᱩᱱᱠᱩ ᱫᱚ ᱟᱞᱮ ᱫᱚ ᱥᱮᱸᱫᱽᱨᱟ ᱥᱮᱸᱫᱽᱨᱟ ᱛᱮᱞᱮ ᱜᱚᱡ ᱠᱚᱣᱟ ᱟᱨ ᱞᱮ ᱡᱚᱢ ᱠᱚᱣᱟ᱾
ᱟᱞᱮ ᱥᱮᱫ ᱢᱟ ᱟᱞᱮᱥᱮᱫ ᱢᱟ ᱡᱚᱢ ᱢᱟ ᱦᱤᱭᱭᱩᱜ ᱜᱮᱭᱟ ᱩᱱᱟᱹᱜ ᱥᱮᱸᱫᱽᱨᱟ ᱠᱟᱛᱮᱜ ᱫᱚ ᱜᱚᱡ ᱵᱟᱝ ᱦᱩᱭ ᱟᱠᱟᱱᱟ ᱜᱟᱝᱠᱮ᱾
ᱟᱞᱮ ᱫᱚ ᱥᱮᱸᱫᱽᱨᱟ ᱠᱚᱣᱟᱞᱮ ᱫᱚᱢᱮ ᱞᱮ ᱥᱮᱸᱫᱽᱨᱟ ᱠᱚᱣᱟ ᱟᱫᱚ ᱵᱤᱨ ᱵᱟᱹᱱᱩᱜ ᱟᱛᱚ᱾ ᱠᱟᱹᱴᱤᱡ ᱡᱷᱩᱯᱩ ᱛᱩᱲᱩ ᱢᱮᱱᱟᱜᱼᱟ᱾ ᱡᱩᱫᱤ ᱞᱮ ᱟᱸᱡᱚᱢ ᱠᱟᱫᱟ ᱚᱸᱰᱮ ᱛᱩᱭᱩ ᱢᱮᱱᱟᱜ ᱠᱟᱫᱮᱭᱟ ᱪᱚᱞᱚ ᱛᱩᱭᱩ ᱜᱮ ᱥᱮᱸᱫᱽᱨᱟ ᱟᱹᱜᱩᱭᱮᱢᱮ᱾ ᱟᱨ ᱛᱩᱨ ᱥᱮᱸᱫᱽᱨᱟ ᱠᱟᱛᱮᱫ ᱡᱚᱢ ᱟᱹᱰᱤ ᱥᱤᱵᱤ ᱥᱤᱵᱤᱞᱟ ᱜᱚᱢᱠᱮ᱾